ᱦᱮᱞᱳ
ᱦᱚᱸ ᱜᱚᱝᱠᱮ ᱡᱚᱦᱟᱨ
ᱦᱩᱸ ᱡᱚᱦᱟᱨ ᱜᱮᱸ
ᱪᱮᱫ ᱞᱮᱠᱟ ᱢᱮᱱᱟᱢᱟ ᱦᱳᱭ ᱟᱸᱡᱚᱢ ᱜᱮᱸ
ᱦᱩᱸ ᱤᱧ ᱫᱚ ᱱᱟᱯᱟᱭ ᱵᱟᱲᱟ ᱜᱮ ᱾ ᱟᱢᱜᱮ ᱪᱮᱫᱮ ᱞᱮᱠᱟ ᱦᱟᱸᱜ?
ᱤᱧ ᱦᱚᱸ ᱢᱚᱡᱽ ᱵᱟᱲ ᱜᱤᱭᱟᱹᱧ ᱥᱟᱨᱮ ᱚᱲᱟᱜ ᱠᱚᱨᱮ ᱡᱚᱛᱚ ᱜᱮ ᱢᱚᱸᱡᱽ ᱵᱟᱲ ᱢᱮᱱᱟᱜ ᱞᱮᱭᱟ᱾
ᱦᱩ ᱟᱫᱚ ᱦᱟᱸᱜ ᱛᱮᱦᱤᱧ ᱫᱚ ᱦᱟᱸᱜ ᱚᱠᱟ ᱤᱫᱤ ᱠᱟᱛᱮ ᱞᱟᱝ ᱜᱟᱞᱢᱟᱨᱟᱜ-ᱟ ᱠᱟᱹᱴᱤᱡ ᱴᱚᱯᱤᱠ ᱠᱚ ᱢᱮᱱᱟᱜ ᱠᱷᱟᱱ ᱞᱟᱹᱭ ᱛᱟᱞᱟᱝ ᱢᱮ ᱦᱟᱸᱜ?
ᱴᱚᱯᱤᱠ ᱠᱚ ᱤᱫᱤ ᱠᱟᱛᱮᱫ ᱫᱚ ᱪᱮᱫ ᱞᱟᱝ ᱠᱟᱛᱷᱟ ᱠᱚᱜ-ᱟ᱾ ᱪᱮᱞᱮᱠᱟ ᱱᱚᱣᱟ ᱟᱵᱚᱣᱟᱜ ᱟᱹᱨᱤ-ᱪᱟᱹᱞᱤ ᱠᱚ᱾ ᱛᱮᱞᱟᱝ ᱜᱟᱛᱷᱟᱣ ᱠᱚᱜ ᱠᱷᱟᱡ ᱜᱟᱱ ᱠᱚᱜ-ᱟ ᱯᱟᱞᱮ ᱡᱮᱞᱮᱠᱟ᱾
ᱚᱸ
ᱢᱟᱱᱮ ᱢᱚᱛᱞᱚᱵ ᱚᱸᱱᱤᱛᱚᱜ ᱚᱠᱛᱚ ᱰᱤᱥᱦᱩᱢ ᱚᱱᱛᱚ ᱪᱮᱫ ᱵᱩᱡᱷᱟᱹᱜ ᱠᱟᱱᱟ ᱢᱟᱱᱮ?
ᱟᱫᱚ ᱟᱹᱨᱤ-ᱪᱟᱹᱞᱤ ᱦᱚᱸ ᱤᱫᱤ ᱠᱟᱛᱮᱜ ᱞᱟᱝ ᱜᱟᱞᱢᱟᱨᱟᱜ ᱠᱷᱟᱱ ᱫᱚᱜ ᱱᱤᱛᱚᱜ ᱫᱚ ᱦᱟᱸᱜ ᱤᱧ ᱢᱚᱱᱮᱭᱮᱫᱟ ᱟᱹᱨᱤ-ᱪᱟᱹᱞᱤ ᱨᱮᱢᱟ ᱟᱭᱢᱟ ᱞᱮᱠᱟ᱾ ᱚᱱᱠᱟ ᱱᱟᱜ ᱜᱮ ᱢᱮᱱᱟᱜ ᱟᱠᱟᱫᱟ ᱟᱫᱚ ᱦᱟᱸᱜ ᱱᱤᱛᱚᱜ ᱡᱮᱦᱮᱛᱩ ᱦᱟᱸᱜ᱾ ᱮ ᱠᱟᱛᱷᱟ ᱦᱩᱭᱩᱜ ᱠᱟᱱᱟ ᱟᱵᱚᱣᱟᱜ ᱡᱟᱦᱟᱸ ᱵᱟᱯᱞᱟ ᱢᱮᱱᱟᱜ-ᱟ ᱟᱫᱚ ᱵᱟᱯᱞᱟ ᱤᱫᱤ ᱠᱟᱛᱮ ᱜᱮᱞᱟᱝ ᱜᱟᱞᱢᱟᱨᱟᱜ-ᱟ ᱦᱟᱸᱜ ᱛᱮᱦᱮᱧ ᱫᱚ᱾ ᱟᱫᱚ ᱦᱟᱸᱜ ᱟᱞᱮᱥᱮᱫ ᱢᱟᱦᱟᱜ ᱵᱟᱯᱞᱟ ᱢᱟᱦᱟᱸᱜ ᱟᱭᱢᱟ ᱞᱮᱠᱟᱱᱟᱜ ᱜᱮ ᱧᱮᱞᱚᱜ ᱠᱟᱱᱟ ᱟᱨ ᱱᱤᱛᱚᱜ ᱡᱟᱦᱟᱸ ᱟᱵᱚᱣᱟᱜ ᱡᱟᱦᱟᱸ ᱵᱟᱯᱞᱟ ᱫᱚ ᱦᱟᱸᱜ ᱡᱷᱚᱛᱚ ᱦᱚᱲ ᱵᱚᱱ ᱩᱯᱨᱩᱢᱟ ᱥᱮ ᱡᱚᱛᱚ ᱦᱚᱲ ᱵᱚᱱ ᱵᱟᱲᱟᱭ ᱜᱮᱭᱟ ᱚᱱᱟ ᱵᱟᱯᱞᱟ ᱫᱚ ᱦᱩᱭᱩᱜ ᱠᱟᱱᱟ ᱥᱟᱨ-ᱥᱟᱹᱜᱩᱱ ᱵᱟᱯᱞᱟ᱾ ᱟᱫᱚ ᱥᱟᱨ-ᱥᱟᱹᱜᱩᱱ ᱵᱟᱯᱞᱟ ᱦᱟᱸᱜ ᱱᱤᱛᱳᱜ ᱟᱯᱮ ᱚᱱᱛᱮ ᱚᱱᱛᱮᱨᱮ ᱪᱮᱫ ᱞᱮᱠᱟ ᱦᱩᱭᱩᱜ ᱠᱟᱱᱟ ᱥᱮ ᱟᱞᱮ ᱱᱚᱱᱛᱮ ᱪᱮᱫ ᱞᱮᱠᱟ ᱦᱩᱭᱩᱜ ᱠᱟᱱᱟ ᱦᱟᱸᱜ᱾ ᱟᱫᱚ ᱟᱞᱮ ᱥᱮᱱᱟᱜ ᱠᱟᱹᱴᱤᱡ ᱤᱧ ᱞᱟᱹᱭ ᱞᱮᱜᱮ ᱦᱟᱸᱜ ᱟᱫᱚ ᱤᱱᱟᱹ ᱯᱚᱨᱮ ᱦᱟᱸᱜ ᱟᱯᱮ ᱥᱮᱱᱟᱜ ᱞᱟᱹᱭ ᱢᱮ ᱦᱟᱸᱜ
ᱴᱷᱤᱠ
ᱟᱫᱚ ᱟᱞᱮ ᱱᱚᱛᱮ ᱥᱟᱨ-ᱥᱟᱹᱜᱩᱱ ᱵᱟᱯᱞᱟ ᱦᱚᱸᱵᱚᱱ ᱵᱟᱲᱟᱭ ᱜᱮᱭᱟ ᱡᱮ ᱥᱟᱨ-ᱥᱟᱹᱜᱩᱱ ᱵᱟᱯᱞᱟ ᱫᱚ ᱦᱟᱸᱜ᱾ ᱵᱟᱨᱭᱟ ᱜᱷᱟᱨᱚᱸᱧᱡᱽ ᱦᱮ ᱛᱚᱞ ᱢᱤᱫᱚᱜ ᱠᱟᱱᱟ ᱠᱤᱱ ᱟᱨ ᱡᱟᱦᱟᱸᱭ ᱛᱚᱞᱤᱡ ᱫᱚ ᱠᱟᱱᱟᱭ ᱦᱟᱸᱜ ᱛᱮ ᱵᱟᱲᱟᱭ ᱜᱮᱭᱟ ᱨᱟᱭᱵᱟᱲ ᱦᱟᱲᱟᱢᱟᱜ ᱠᱟᱛᱷᱟ ᱦᱤᱡᱩᱜ ᱠᱟᱱᱟ ᱡᱟᱦᱟᱸᱭ ᱫᱚ ᱵᱟᱨᱭᱟ ᱥᱚᱝᱥᱟᱨ ᱥᱮ ᱵᱟᱨᱭᱟ ᱠᱩᱲᱤ ᱠᱚᱲᱟ ᱟᱜ ᱡᱟᱦᱟᱸ ᱮᱸ ᱡᱩᱨᱤ-ᱯᱟᱨᱤ ᱱᱩᱠᱤᱱ ᱛᱚᱞ ᱛᱚᱞ ᱦᱚᱪᱚ ᱛᱚᱞ ᱦᱚᱪᱚᱭᱮᱫ ᱠᱤᱱᱟᱹᱭ ᱟᱫᱚ ᱦᱟᱸᱜ ᱱᱤᱛᱚᱜ ᱱᱤᱭᱟᱹ ᱥᱟᱨ ᱥᱟᱹᱜᱩᱱ ᱵᱟᱯᱞᱟ ᱛᱤᱱᱟᱹᱜ ᱧᱮᱞᱚᱜ ᱠᱟᱱᱟ ᱟᱨ ᱛᱤᱱᱟᱹᱜ ᱵᱟᱝ ᱧᱮᱞᱚᱜ ᱠᱟᱱᱟ ᱥᱮ ᱛᱤᱱᱟᱹᱜ ᱟᱫᱚᱜ ᱠᱟᱱᱟ᱾ ᱱᱚᱣᱟ ᱫᱚ ᱢᱤᱫᱴᱟᱝ ᱟᱹᱰᱤ ᱢᱟᱨᱟᱝ ᱠᱩᱠᱞᱤ ᱠᱟᱱ ᱜᱮᱭᱟ ᱪᱮᱫ ᱞᱮᱠᱟ ᱱᱤᱛᱚᱜ ᱵᱚᱱ ᱧᱮᱞ ᱞᱮᱠᱷᱟᱱ ᱦᱟᱸᱜ ᱱᱟᱦᱟᱜ ᱡᱩᱜᱽ ᱠᱚᱨᱮ ᱫᱚ ᱥᱟᱨ ᱥᱟᱹᱜᱩᱱ ᱵᱟᱯᱞᱟ ᱫᱚ ᱟᱹᱰᱤ ᱠᱚᱢ ᱜᱮ ᱦᱟᱸᱜ ᱱᱟᱦᱟᱸᱜ ᱦᱩᱭᱩᱜ ᱠᱟᱱᱟ᱾ ᱱᱤᱛᱚᱜ ᱫᱚ ᱦᱟᱸ ᱱᱟᱦᱟᱸᱜ ᱡᱩᱜᱽ ᱨᱮᱦᱟᱸᱜ ᱢᱳᱵᱟᱭᱤᱞ ᱠᱚ ᱦᱮᱡ ᱟᱠᱟᱱ ᱠᱷᱟᱹᱛᱤᱨ ᱛᱮᱦᱚᱸ ᱠᱩᱲᱤ ᱠᱚᱲᱟ ᱫᱚ ᱦᱟᱸᱜ ᱟᱠᱚ ᱛᱮᱜᱮ ᱦᱟᱸᱜ ᱠᱚ ᱧᱟᱯᱟᱢᱚᱜ ᱠᱟᱱᱟ ᱥᱮᱠᱚ ᱨᱚᱯᱚᱲᱚᱜ ᱠᱟᱱᱟ᱾ ᱟᱨ ᱛᱟᱞᱟᱨᱮ ᱡᱟᱦᱟᱸᱭ ᱛᱟᱦᱮᱸ ᱠᱟᱱᱟᱭ ᱦᱟᱸᱜ ᱨᱟᱭᱵᱟᱨ ᱦᱟᱲᱟᱢ ᱩᱱᱤ ᱫᱚ ᱦᱟᱸᱜ ᱱᱤᱛᱚᱜ ᱫᱚ ᱵᱟᱹᱱᱩᱜ ᱟᱠᱟᱫᱮᱭᱟ᱾ ᱠᱩᱲᱤ ᱠᱚᱲᱟ ᱠᱚ ᱠᱩᱥᱤᱜ ᱠᱟᱱᱟ ᱟᱠᱚ ᱠᱚᱛᱮ ᱜᱷᱟᱨᱚᱸᱡᱽ ᱠᱚ ᱧᱟᱯᱟᱢ ᱠᱟᱱᱟ ᱥᱮᱠᱚ ᱜᱟᱞᱢᱟᱨᱟᱜ ᱠᱟᱱᱟ ᱟᱫᱚ ᱤᱱᱟᱹ ᱯᱚᱨᱮ ᱦᱟᱸᱜ ᱠᱚ ᱵᱟᱯᱞᱟᱜ ᱠᱟᱱᱟ᱾ ᱟᱫᱚ ᱦᱟᱸᱜ ᱱᱤᱛᱚᱜ ᱫᱚ ᱡᱟᱦᱟᱸᱭ ᱛᱟᱦᱮᱸ ᱠᱟᱱᱟ ᱨᱟᱭᱵᱟᱨ ᱦᱟᱲᱟᱢ ᱛᱟᱞᱟᱨᱮ ᱦᱟᱸᱜ᱾ ᱩᱱᱤ ᱫᱚ ᱦᱟᱸᱜ ᱵᱟᱹᱱᱩᱭ ᱟᱠᱟᱫᱮᱭᱟ ᱟᱫᱚ ᱦᱟᱸᱜ ᱥᱟᱨ ᱥᱟᱹᱜᱩᱱ ᱵᱟᱯᱞᱟ ᱨᱮᱫᱚ ᱦᱟᱸᱜ ᱡᱚᱛᱚ ᱠᱷᱚᱱ ᱱᱚᱣᱟ ᱢᱟᱨᱟᱝ ᱠᱟᱹᱢᱤ ᱫᱚ ᱦᱟᱸᱜ ᱧᱮᱞ ᱞᱮᱠᱷᱟᱱ ᱫᱚ ᱯᱳᱭᱞᱳ ᱠᱷᱚᱱ ᱮᱛᱚᱦᱚᱵ ᱠᱟᱛᱮᱜ ᱫᱚ ᱦᱟᱸᱜ ᱨᱟᱭᱵᱟᱨ ᱦᱟᱲᱟᱢᱟᱜ ᱠᱟᱛᱷᱟ ᱜᱮ ᱦᱤᱡᱩᱜᱼᱟ ᱪᱮᱫᱟᱜ ᱥᱮ ᱡᱚᱠᱷᱚᱱ ᱜᱮ ᱢᱤᱫᱴᱮᱱ ᱠᱚᱲᱟ ᱵᱟᱯᱞᱟ ᱡᱩᱣᱟᱹᱱ ᱦᱩᱭᱩᱜ ᱛᱟᱭᱟ ᱥᱮ ᱩᱢᱟᱹᱨ ᱦᱩᱭᱩᱜ ᱛᱟᱭᱟ ᱛᱚᱠᱷᱚᱱ ᱫᱚ ᱩᱱᱤ ᱫᱚ ᱨᱟᱭᱵᱟ ᱦᱟᱲᱟᱢ ᱴᱷᱮᱡ ᱠᱚᱦᱟᱸᱜ ᱠᱚ ᱱᱮᱦᱚᱨᱚᱜᱼᱟ ᱡᱮ ᱟᱞᱮ ᱢᱤᱫᱴᱮᱱ ᱠᱩᱲᱤ ᱯᱟᱸᱡᱟ ᱟᱞᱮ ᱢᱮ ᱢᱮᱱᱛᱮ ᱦᱟᱸᱜ ᱵᱟᱯᱞᱟᱜ ᱞᱟᱹᱜᱤᱫ
ᱦᱮᱞᱳ